ᱦᱮᱞᱳ
ᱟᱸᱡᱚᱢᱚᱜ ᱠᱟᱱᱟ
ᱦᱳᱭ ᱟᱸᱡᱚᱢᱚᱜ ᱠᱟᱱᱟ ᱟᱪᱪᱷᱟ ᱟᱹᱞᱤᱧᱟᱜ ᱨᱚᱲ ᱟᱸᱡᱚᱢᱚᱜ ᱠᱟᱱᱟ ᱜᱚᱝᱠᱮ
ᱦᱮᱸ ᱜᱚᱝᱠᱮ ᱟᱸᱡᱚᱢᱚᱜ ᱠᱟᱱᱟ
ᱦᱮᱸ ᱛᱟᱦᱞᱮ ᱜᱚᱝᱠᱮ ᱪᱮᱫ ᱞᱮᱠᱟ ᱢᱮᱱᱟᱜ ᱟᱠᱟᱫ ᱵᱮᱱᱟ ᱱᱤᱭᱟᱹ ᱵᱮᱲᱟ ᱫᱚ᱾
ᱜᱚᱝᱠᱮ ᱱᱤᱭᱟᱹ ᱵᱮᱲᱟ ᱫᱚ ᱦᱟᱸᱜ ᱵᱷᱟᱹᱜᱤ ᱜᱮ ᱢᱮᱱᱟᱜ ᱟᱠᱟᱫ ᱞᱤᱧᱟᱹ ᱟᱹᱵᱤᱱ ᱜᱮ ᱚᱠᱟ ᱞᱮᱠᱟ ᱢᱮᱱᱟᱜ ᱟᱠᱟᱫ ᱵᱤᱱᱟ᱾
ᱦᱳᱭ ᱟᱹᱞᱤᱧ ᱦᱚᱸ ᱱᱟᱯᱟᱭ ᱜᱮ ᱱᱤᱛ ᱵᱮᱲᱟ ᱫᱚ ᱢᱮᱱᱟᱜ ᱟᱠᱟᱫ ᱞᱤᱧᱟᱹ ᱟᱪᱪᱷᱟ ᱜᱚᱝᱠᱮ ᱱᱮᱛᱟᱨ ᱢᱟ ᱱᱚᱜ-ᱚᱭ ᱟᱥᱟᱲ ᱵᱚᱸᱜᱟ ᱠᱟᱱᱟ ᱟᱨ ᱱᱮᱛᱟᱨ ᱢᱟ ᱪᱟᱥ ᱠᱟᱹᱢᱤ ᱫᱤᱱ ᱠᱟᱱᱟ ᱟᱫᱚ ᱜᱚᱝᱠᱮ ᱟᱯᱮ ᱥᱮᱫ ᱫᱚ ᱪᱟᱥ ᱠᱟᱹᱢᱤ ᱫᱚ ᱪᱮᱞᱠᱟ ᱛᱤᱱᱟᱹᱜ ᱥᱟᱺᱜᱤᱧ ᱠᱮᱜ-ᱟ ᱯᱮ᱾
ᱦᱳᱭ ᱛᱚ ᱦᱟᱸᱜ ᱜᱚᱝᱠᱮ ᱠᱷᱮᱛ ᱠᱚᱞᱮ ᱞᱚᱥᱚᱫ ᱠᱮᱫ ᱛᱮ ᱜᱟᱯᱟ ᱢᱮᱭᱟᱝ ᱠᱷᱚᱱ ᱜᱮ ᱦᱟᱸᱜ ᱟᱨ ᱨᱚᱦᱚᱭ ᱞᱮ ᱫᱷᱩᱨᱟᱹᱜ ᱞᱟᱹᱜᱤᱫ᱾
ᱦᱳᱭ ᱟᱹᱰᱤ ᱵᱮᱥ ᱟᱞᱮᱥᱮᱫ ᱦᱚᱸ ᱱᱚᱛᱮ ᱱᱚᱜ-ᱚᱭ ᱫᱟᱜ ᱜᱮ ᱵᱟᱭ ᱫᱟᱜ ᱮᱫ ᱠᱟᱱᱟ ᱟᱨ ᱚᱱᱟ ᱠᱷᱟᱹᱛᱤᱨ ᱪᱟᱥ ᱠᱟᱹᱢᱤᱞᱮ ᱟᱴᱚᱠ ᱟᱴᱚᱠ ᱦᱟᱛᱟᱲ ᱠᱟᱱᱟ ᱦᱮᱸ ᱟᱫᱚ ᱫᱟᱜ ᱠᱚ ᱦᱩᱱᱟᱹᱝ ᱜᱮ ᱫᱟᱜ ᱞᱮᱠᱷᱟᱱ ᱪᱟᱥ ᱠᱟᱹᱢᱤ ᱦᱟᱸᱜ ᱫᱩᱨᱟᱹᱣ ᱦᱩᱭᱩᱜ-ᱟ᱾
ᱟᱪᱪᱷᱟ ᱟᱪᱪᱷᱟ ᱛᱟᱦᱚᱞᱮ ᱜᱚᱝᱠᱮ ᱚᱱᱛᱮ ᱫᱚ ᱦᱟᱸᱜ ᱦᱮᱸ ᱜᱚᱝᱠᱮ ᱞᱟᱹᱭ ᱵᱤᱱ
ᱞᱟᱹᱭ ᱫᱟᱞᱤᱧ ᱜᱚᱝᱠᱮ ᱢᱤᱫ ᱴᱟᱝ ᱴᱚᱯᱤᱠ ᱟᱛᱮᱫ ᱞᱟᱝ ᱜᱟᱞᱢᱟᱨᱟᱣᱟ ᱥᱮ ᱡᱟᱦᱟ ᱱᱚᱝᱠᱟ
ᱦᱮᱸ ᱜᱚᱝᱠᱮ ᱴᱚᱯᱤᱠ ᱟᱛᱮᱜ ᱞᱟᱝ ᱜᱟᱞᱢᱟᱨᱟᱣ ᱨᱮᱦᱚᱸ ᱜᱟᱱᱚᱜ ᱜᱮᱭᱟ᱾
ᱦᱮᱸ ᱜᱚᱝᱠᱮ ᱛᱮᱦᱮᱧ ᱱᱚᱜᱼᱚᱭ ᱟᱵᱚ ᱥᱟᱱᱛᱟᱲ ᱠᱚ ᱛᱮᱦᱮᱧ ᱵᱮᱵᱽᱥᱟ ᱵᱟᱹᱱᱤᱡᱽ ᱠᱚᱨᱮᱫ ᱵᱟᱝᱠᱚ ᱥᱮᱞᱮᱫᱚᱜ ᱠᱟᱱ ᱛᱟᱵᱚᱱᱟ ᱦᱮᱸ ᱟᱨ ᱵᱟᱝ ᱪᱤᱠᱟᱹ ᱞᱮᱠᱟᱛᱮ ᱱᱩᱠᱩ ᱵᱮᱵᱥᱟ ᱵᱟᱱᱤᱡᱽ ᱨᱮ ᱥᱮᱞᱮᱫ ᱜᱟᱱᱚᱜᱼᱟ᱾ ᱱᱚᱣᱟ ᱵᱟᱵᱚᱫ ᱟᱵᱮᱱ ᱠᱟᱹᱴᱤᱡ ᱵᱮᱱ ᱞᱟᱹᱭ ᱞᱮᱠᱷᱟᱱ ᱟᱹᱰᱤᱜᱮ ᱵᱮᱥ ᱠᱚᱜᱼᱟ ᱦᱩᱱᱟᱹᱝ
ᱜᱚᱝᱠᱮ ᱟᱹᱞᱤᱧᱟᱜ ᱩᱭᱦᱟᱹᱨ ᱪᱤᱱᱛᱟᱹ ᱛᱮᱫᱚ ᱦᱟᱸᱜ ᱟᱵᱚ ᱥᱟᱱᱛᱟᱲ ᱠᱚᱫᱚ ᱵᱮᱵᱽᱥᱟ ᱫᱚ ᱦᱟᱸᱜ ᱠᱚ ᱵᱮᱵᱽᱥᱟᱭᱮᱫ ᱜᱮᱭᱟ ᱟᱹᱰᱤ ᱜᱟᱱ ᱞᱩᱜᱽᱲᱤ ᱞᱟᱯᱚ, ᱛᱤᱨᱭᱳ, ᱵᱟᱱᱟᱢ, ᱠᱚ ᱦᱚᱸ ᱠᱚ ᱟᱹᱠᱷᱨᱤᱧᱮᱫ ᱜᱮᱭᱟ ᱠᱤᱱᱛᱩ ᱦᱟᱸᱜ ᱢᱟᱱᱮ ᱪᱷᱟᱛᱤᱠ ᱡᱟᱹᱛᱤ ᱞᱮᱠᱟ ᱫᱚ ᱦᱟᱸᱜ ᱫᱷᱳᱨᱡᱚ ᱵᱟᱝᱠᱚ ᱫᱚᱦᱚ ᱫᱟᱲᱮᱭᱟᱜᱼᱟ᱾ ᱠᱟᱱᱟ ᱛᱮᱦᱮᱧ ᱫᱚ ᱦᱳᱭᱛᱚ ᱥᱮᱞᱚᱜ ᱠᱟᱱ ᱛᱟᱠᱚᱣᱟ ᱱᱸᱰᱷᱮᱨ ᱜᱟᱯᱟ ᱫᱚ ᱦᱳᱭᱛᱚ ᱵᱟᱝᱠᱚ ᱦᱟᱛᱟᱣᱮᱫ ᱛᱟᱠᱚᱣᱟ ᱚᱱᱮ ᱚᱱᱟᱛᱮ ᱦᱟᱸᱜ ᱫᱷᱳᱨᱡᱚ ᱡᱩᱫᱤ ᱠᱚ ᱫᱚᱦᱚᱭᱟ ᱛᱟᱦᱚᱞᱮ ᱠᱷᱟᱱ ᱟᱵᱚ ᱦᱟᱸᱜ ᱵᱮᱵᱽᱥᱟ ᱵᱟᱹᱱᱤᱡᱽ ᱨᱮᱫᱚ ᱵᱚᱱ ᱞᱟᱦᱟ ᱪᱟᱞᱟᱣ ᱫᱟᱲᱮᱭᱟᱜ ᱜᱮᱭᱟ ᱦᱟᱸᱜ
ᱦᱮ ᱟᱹᱰᱤ ᱵᱮᱥ ᱟᱹᱞᱤᱧᱟᱜ ᱩᱭᱦᱟᱹᱨ ᱛᱮᱫᱚ ᱞᱟᱹᱭᱟ ᱱᱚᱣᱟ ᱵᱮᱵᱽᱥᱟ ᱵᱟᱹᱱᱤᱡᱽ ᱨᱮᱫᱚ ᱟᱵᱚ ᱥᱟᱱᱛᱟᱲ ᱠᱚ ᱮᱠᱟᱞ ᱮᱸ ᱥᱮᱞᱮᱫ ᱞᱟᱹᱠᱛᱤ ᱠᱟᱱᱟ᱾ ᱦᱮᱸ ᱪᱮᱫᱟᱜ ᱵᱟᱝᱢᱟ ᱟᱵᱚ ᱥᱟᱱᱛᱟᱲ ᱠᱚᱢᱟ ᱥᱟᱱᱟᱢ ᱜᱮ ᱠᱟᱹᱣᱰᱤ ᱟᱨᱡᱟᱣ ᱥᱮᱫ ᱛᱮᱦᱚᱸ ᱵᱚᱱ ᱞᱤᱪᱟᱹᱲ ᱜᱮᱭᱟ ᱟᱫᱚ ᱛᱟᱹᱣ ᱨᱮᱦᱚᱸ ᱡᱟ ᱩᱰᱟᱹᱝ ᱱᱮᱛᱟᱨ ᱢᱟ ᱟᱭᱢᱟ ᱜᱟᱱ ᱵᱮᱵᱽᱥᱟ ᱵᱟᱹᱱᱤᱡᱽ ᱢᱮᱱᱟᱜ ᱟᱠᱟᱫᱼᱟ ᱠᱚᱢ ᱠᱟᱹᱣᱰᱤ ᱛᱮᱦᱚᱸ ᱮᱛᱚᱦᱚᱵ ᱫᱚ ᱜᱟᱱᱚᱜ ᱜᱮᱭᱟ ᱱᱚᱜᱼᱚᱭ ᱡᱮᱢᱚᱱ ᱞᱩᱜᱽᱲᱤᱡ ᱵᱮᱵᱽᱥᱟ ᱢᱮᱱᱟᱜ ᱟᱠᱟᱫᱟ ᱤᱱᱟᱹ ᱥᱟᱶ ᱥᱟᱶ ᱛᱮ ᱱᱚᱜᱚᱭ ᱛᱤᱨᱭᱳ, ᱵᱟᱱᱟᱢ, ᱵᱟᱝ ᱦᱮᱸ ᱱᱚᱝᱠᱟᱱᱟᱜ ᱠᱚ ᱵᱮᱵᱥᱟ ᱟᱨ ᱵᱟᱝ ᱟᱹᱛᱩ ᱫᱤᱥᱚᱢ ᱠᱚᱨᱮᱜ ᱡᱟᱦᱟᱸᱭ ᱠᱚ ᱪᱟᱞᱟᱜ ᱜᱮᱭᱟ ᱱᱩᱠᱩ ᱛᱤᱞᱢᱤᱧ ᱦᱟᱛᱟᱣ ᱠᱚ ᱦᱮᱸ ᱱᱚᱜᱼᱚ ᱱᱚᱝᱠᱟ ᱱᱟᱜ ᱵᱮᱵᱥᱟ ᱠᱚᱨᱮᱜ ᱡᱩᱫᱤ ᱵᱚᱱ ᱥᱮᱞᱮᱫ ᱫᱟᱲᱮ ᱠᱟᱜ-ᱟ᱾ ᱚᱱᱟ ᱥᱟᱶ ᱥᱟᱶᱛᱮ ᱟᱵᱚ ᱧᱮᱞᱚᱜ ᱠᱟᱱᱟ ᱟᱵᱚ ᱛᱚ ᱵᱤᱨ ᱵᱩᱨᱩ ᱮᱞᱟᱠᱟ ᱨᱮ ᱡᱟᱹᱥᱛᱤ ᱠᱟᱭᱛᱮ ᱥᱟᱱᱛᱟᱲ ᱠᱚ ᱢᱮᱱᱟᱜ ᱟᱠᱟᱫ ᱠᱚᱣᱟ᱾ ᱛᱟᱦᱞᱮ ᱚᱱᱟ ᱮᱞᱟᱠᱟ ᱨᱮ ᱡᱩᱫᱤ ᱧᱮᱞᱚᱜᱼᱟ ᱢᱮᱨᱚᱢ, ᱰᱟᱸᱝᱨᱤ ᱮᱠᱴᱩ ᱡᱟᱹᱥᱛᱤ ᱠᱟᱭᱛᱮ ᱠᱚ ᱪᱟᱥ ᱠᱮᱜ ᱠᱚᱣᱟ ᱦᱩᱱᱟᱹᱝ ᱩᱱᱠᱩᱣᱟᱜ ᱠᱷᱚᱨᱚᱪ ᱯᱟᱹᱛᱤ ᱦᱚᱸ ᱚᱱᱠᱟ ᱞᱮᱠᱟ ᱵᱟᱹᱱᱩᱜ ᱟᱠᱟᱫᱟ, ᱢᱮᱨᱚᱢᱟᱜ ᱡᱮ ᱡᱚᱢ ᱱᱚᱝᱠᱟᱱᱟᱜ ᱦᱚᱸ ᱠᱤᱨᱤᱧ ᱵᱟᱝ ᱞᱟᱹᱠᱛᱤ ᱟᱵᱚᱣᱟᱜ ᱵᱤᱨ ᱵᱩᱨᱩ ᱨᱮᱜᱮ ᱥᱟᱱᱟᱢᱟᱜ ᱟᱲᱟᱜ ᱥᱟ ᱠᱟᱢ, ᱢᱮᱱᱟᱜ ᱟᱠᱟᱫᱟ ᱦᱮᱸ᱾ ᱱᱚᱝᱠᱟ ᱠᱚᱢ ᱵᱮᱵᱽᱥᱟ ᱨᱮᱠᱚ ᱟᱬᱜᱚ ᱫᱟᱲᱮᱭᱟᱜᱼᱟ᱾
ᱦᱮᱸ ᱜᱚᱝᱠᱮ, ᱟᱹᱰᱤ ᱪᱚᱨᱚᱠ ᱠᱟᱛᱷᱟ ᱵᱤᱱ ᱞᱟᱹᱭ ᱠᱟᱜᱼᱟ᱾ ᱢᱮᱱᱠᱷᱟᱱ ᱟᱫᱚ ᱦᱟᱸᱜ ᱡᱟ ᱧᱮᱞᱚᱜᱚᱜ ᱠᱟᱱᱟ᱾ ᱩᱱᱟᱹᱜ ᱫᱚ ᱱᱟᱦᱟᱜ ᱵᱟᱝᱠᱚ ᱩᱭᱦᱟᱹᱨ ᱪᱤᱱᱛᱟᱹ ᱵᱷᱟᱵᱽᱱᱟ ᱫᱟᱲᱮᱭᱟᱜ ᱠᱟᱱᱟ ᱟᱵᱚ ᱨᱮᱱ ᱥᱟᱱᱛᱟᱲ ᱠᱚᱫᱚ ᱦᱟᱸᱜ, ᱡᱩᱫᱤ ᱠᱚ ᱩᱭᱦᱟᱹᱨ ᱪᱤᱱᱛᱟᱹ ᱫᱟᱲᱮ ᱠᱮᱭᱟ, ᱛᱟᱦᱚᱞᱮ ᱠᱷᱟᱱ ᱚᱱᱟ ᱵᱮᱵᱽᱥᱟ ᱠᱚᱫᱚ ᱠᱚᱢ ᱠᱟᱹᱣᱰᱤ ᱠᱷᱚᱨᱚᱪ ᱞᱮᱠᱷᱟᱱ ᱜᱮ ᱵᱷᱟᱹᱜᱤ ᱴᱟᱠᱟ ᱟᱭᱚᱜᱼᱟ ᱦᱟᱸᱜ᱾
ᱦᱳᱭ ᱦᱳᱭ, ᱟᱫᱚ ᱟᱵᱚ ᱥᱟᱱᱛᱟᱲ ᱠᱚᱢᱟ ᱱᱚᱝᱠᱟ ᱮᱸ ᱛᱮᱦᱮᱧ ᱵᱚᱱ ᱵᱮᱵᱽᱥᱟ ᱠᱮᱜ ᱠᱷᱟᱱ ᱟᱭᱢᱟ ᱜᱟᱱ ᱞᱟᱵᱷ ᱦᱩᱭᱱᱟ, ᱛᱮᱦᱮᱧ ᱫᱚ ᱱᱟᱯᱟᱭ ᱜᱮᱵᱚᱱ ᱵᱩᱡᱷᱟᱹᱣ ᱠᱮᱜᱼᱟ, ᱜᱟᱯᱟ ᱡᱩᱫᱤ ᱞᱚᱥ ᱨᱮᱵᱚᱱ ᱪᱟᱞᱟᱜᱼᱟ ᱦᱩᱱᱟᱹᱝ ᱟᱫᱚ ᱩᱱᱫᱚ ᱦᱟᱸᱜ ᱵᱚᱱ ᱟᱫᱚ, ᱵᱮᱵᱽᱥᱟ ᱠᱷᱚᱱ ᱫᱚᱵᱚᱱ ᱥᱟᱦᱟᱜᱼᱟ ᱟᱫᱚ ᱩᱱᱫᱚ ᱢᱚᱱᱮ ᱟ ᱡᱮ ᱟᱫᱚ ᱞᱚᱥ ᱪᱟᱞᱟᱜ ᱠᱟᱱᱟ ᱟᱫᱚ ᱱᱚᱣᱟ ᱵᱮᱵᱽᱥᱟ ᱠᱷᱚᱱ ᱫᱚ ᱚᱪᱚᱜ ᱞᱮᱱᱠᱷᱟᱱ ᱜᱮ ᱱᱟᱯᱟᱭᱚᱜ, ᱦᱮᱸ᱾ ᱟᱪᱪᱷᱟ, ᱟᱨ ᱜᱚᱝᱠᱮ ᱟᱨ ᱢᱤᱫᱴᱟᱝ ᱠᱩᱠᱞᱤ ᱱᱚᱜ-ᱚᱭ ᱡᱮ ᱟᱵᱚ ᱥᱟᱱᱛᱟᱲ ᱥᱚᱢᱟᱡᱽ ᱨᱮ ᱛᱮᱦᱮᱧ ᱛᱤᱨᱞᱟᱹ ᱠᱚ ᱟᱨ ᱵᱟᱝ ᱟᱵᱚ ᱨᱮᱱ ᱦᱩᱰᱤᱧ ᱢᱟᱹᱭ ᱛᱟᱠᱚ, ᱫᱟᱹᱭ ᱛᱟᱠᱚ᱾ ᱱᱩᱠᱩ ᱟᱹᱰᱤ ᱠᱚᱢ ᱩᱢᱮᱨ ᱨᱮᱠᱚ ᱡᱟᱶᱟᱭᱚᱜ ᱠᱟᱱ ᱛᱟᱵᱚᱱᱟ, ᱛᱟᱦᱞᱮ ᱱᱚᱣᱟ ᱵᱟᱵᱚᱫ ᱟᱢ ᱪᱮᱫ ᱮᱢ ᱢᱮᱱ ᱛᱟᱵᱚᱱᱟ? ᱱᱩᱠᱩ ᱟᱞᱚ ᱠᱚ ᱡᱟᱶᱟᱭᱚᱜ ᱢᱟ ᱱᱚᱜ-ᱚ ᱱᱚᱝᱠᱟᱱᱟᱜ, ᱪᱤᱱᱛᱟᱹ ᱵᱷᱟᱵᱽᱱᱟ?
ᱦᱳᱭ ᱜᱚᱝᱠᱮ, ᱱᱮᱛᱟᱨ ᱫᱚ ᱧᱮᱞᱚᱜᱚᱜ ᱠᱟᱱᱟ ᱟᱹᱰᱤ ᱟᱭᱢᱟ ᱜᱮ ᱟᱵᱚ ᱛᱤᱨᱞᱟᱹ ᱠᱚ ᱥᱮ ᱢᱟᱹᱭ ᱵᱟᱵᱩ ᱛᱟᱠᱚ ᱠᱚ ᱟᱹᱰᱤ ᱠᱚᱢ ᱩᱢᱮᱨ ᱨᱮᱜᱮ ᱠᱚ ᱡᱟᱶᱟᱭᱚᱜ ᱠᱟᱱᱟ, ᱟ ᱟᱹᱞᱤᱧᱟᱜ ᱞᱟᱹᱭ ᱛᱮᱫᱚ, ᱠᱚᱢ ᱩᱢᱮᱨ ᱨᱮᱫᱚ ᱡᱟᱶᱟᱭ ᱫᱚ ᱦᱟᱸᱜ ᱵᱟᱝ ᱜᱮ ᱴᱷᱤᱠᱚᱜ ᱠᱟᱱᱟ᱾ ᱪᱮᱫᱟᱜ ᱥᱮ ᱠᱚᱢ ᱩᱢᱮᱨ ᱨᱮ ᱡᱟᱶᱟᱭ ᱞᱮᱱᱠᱷᱟᱱ ᱫᱚ, ᱟᱡ ᱦᱚᱸ ᱵᱷᱟᱹᱜᱤ ᱞᱮᱠᱟ ᱵᱟᱭ ᱦᱟᱨᱟ ᱴᱷᱤᱠ ᱠᱟᱱᱟ, ᱟᱨ ᱵᱟᱝ ᱫᱚ ᱦᱟᱸᱜ ᱚᱲᱟᱜ ᱨᱮᱱᱟᱜ ᱠᱟᱹᱢᱤ ᱴᱷᱤᱠ ᱢᱚᱛᱚᱱᱮ ᱫᱟᱲᱮᱭᱟᱜ ᱟᱨ ᱵᱟᱝ ᱫᱚ ᱪᱮᱫ ᱦᱟᱸᱜ ᱪᱤᱠᱟᱹ ᱫᱟᱲᱮᱭᱟᱜᱼᱟ ᱚᱝᱠᱟ ᱫᱚ᱾ ᱚᱱᱟᱛᱮ ᱵᱟᱝ ᱡᱟᱶᱟᱭ ᱠᱟᱛᱮᱫ ᱯᱟᱲᱦᱟᱣ ᱵᱟᱲᱟ ᱠᱟᱛᱮᱫ ᱡᱟᱜᱮ ᱡᱟᱦᱟᱸᱱᱟᱜ ᱠᱟᱹᱢᱤ ᱠᱚᱠᱚ ᱧᱟᱢ ᱞᱮᱠᱷᱟᱱ ᱚᱱᱟ ᱦᱟᱸᱜ ᱱᱟᱯᱟᱭ ᱠᱚᱜᱼᱟ᱾ ᱟᱹᱞᱤᱧᱟᱜ ᱞᱟᱹᱭ ᱛᱮᱠᱟ ᱛᱮᱫᱚ ᱱᱚᱝᱠᱟ ᱞᱤᱧ ᱞᱟᱹᱭᱮᱜᱼᱟ᱾
ᱟᱪᱪᱷᱟ ᱜᱚᱝᱠᱮ ᱟᱨ ᱢᱤᱫᱴᱟᱝ ᱠᱩᱠᱞᱤ, ᱛᱮᱦᱮᱧ ᱟᱵᱚ ᱨᱮᱱ ᱡᱩᱣᱟᱹᱱ ᱠᱚ ᱧᱮᱞᱚᱜ ᱠᱟᱱᱟ ᱮᱸ ᱱᱚᱜ-ᱱᱟ ᱧᱤᱫᱟᱹ ᱯᱨᱳᱜᱨᱟᱢ ᱟᱨ ᱵᱟᱝ ᱡᱟᱦᱟᱸ ᱚᱨᱠᱮᱥᱴᱟᱨ ᱵᱚᱱ ᱢᱮᱱᱮᱫ ᱠᱟᱱᱟ ᱵᱟᱝᱞᱟᱛᱮ, ᱚᱱᱟ ᱠᱚᱨᱮᱫ ᱠᱚ ᱥᱮᱞᱮᱫᱚᱜ ᱠᱟᱱ ᱛᱟᱵᱚᱱᱟ ᱛᱟᱦᱚᱞᱮ ᱠᱚᱭᱮᱠ ᱚᱸᱰᱮ ᱧᱮᱞᱚᱜ ᱠᱟᱱᱟ ᱟᱭᱢᱟ ᱜᱟᱱ, ᱯᱟᱹᱣᱨᱟᱹ ᱦᱟᱺᱰᱤ ᱠᱚ ᱠᱚᱨᱮᱜ ᱠᱚ ᱡᱚᱵᱮᱜ ᱠᱟᱱᱟ᱾ ᱢᱮᱱᱠᱷᱟᱱ ᱩᱱᱠᱩ ᱥᱤᱠᱷᱱᱟᱹᱛ ᱰᱟᱦᱟᱨ ᱥᱮᱫ ᱛᱮ ᱵᱟᱝ ᱠᱚ ᱰᱟᱦᱨᱟᱜ ᱠᱟᱱ ᱛᱟᱵᱚᱱᱟ᱾ ᱪᱤᱠᱟᱹᱛᱮ ᱥᱤᱠᱷᱱᱟᱹᱛ ᱰᱟᱦᱟᱨ ᱥᱮᱫ ᱛᱮᱠᱚ ᱰᱟᱦᱟᱨᱟᱜ ᱛᱟᱵᱚᱱᱟ ᱱᱚᱣᱟ ᱵᱟᱵᱚᱫ ᱠᱟᱹᱴᱤᱡ ᱮᱢ ᱞᱟᱹᱭ ᱞᱮᱠᱷᱟᱱ?
ᱦᱮᱸ ᱜᱚᱝᱠᱮ ᱱᱚᱣᱟ ᱵᱟᱵᱚᱫ ᱛᱮᱫᱚ ᱦᱟᱸᱜ ᱡᱟ ᱧᱮᱞᱚᱜᱚᱜ ᱠᱟᱱᱟ, ᱟᱭᱢᱟ ᱠᱟᱭ ᱛᱮᱜᱮ ᱱᱮᱛᱟᱨ ᱫᱚ ᱦᱟᱸᱜ ᱜᱚᱴᱟ ᱡᱟᱭᱜᱟ ᱨᱮᱜᱮ ᱱᱟᱭᱤᱴ ᱯᱨᱳᱜᱨᱟᱢ ᱠᱚ ᱦᱩᱭᱩᱜ ᱠᱟᱱᱟ᱾ ᱤᱧᱟᱹᱜ ᱞᱟᱹᱭ ᱛᱮᱫᱚ ᱦᱟᱸᱜ ᱱᱟᱭᱤᱴ ᱯᱳᱜᱨᱟᱢ ᱫᱚ ᱵᱟᱝ ᱦᱩᱭ ᱦᱚᱪᱚ ᱠᱟᱛᱮ ᱜᱮ ᱡᱩᱫᱤ ᱟᱵᱚ ᱥᱟᱶᱛᱟ ᱨᱮᱱᱟᱜ ᱮᱱᱮᱡ ᱥᱮᱨᱮᱧ ᱜᱮ ᱛᱩᱢᱫᱟᱜ ᱴᱟᱢᱟᱠ ᱨᱩ ᱠᱚ ᱡᱩᱫᱤ ᱠᱚ ᱥᱮᱬᱟ ᱠᱮᱠᱚᱣᱟ᱾ ᱮ ᱮᱠ ᱜᱷᱚᱱᱴᱟ ᱵᱟᱠᱷᱟᱱ ᱫᱩ ᱜᱷᱚᱱᱴᱟ ᱦᱚᱞᱮᱣᱳ᱾ ᱛᱟᱦᱞᱮ ᱠᱷᱟᱱ ᱫᱚ ᱱᱟᱯᱟᱭ ᱠᱚᱜᱼᱟ, ᱟᱨ ᱡᱟᱦᱟᱸ ᱦᱟᱺᱰᱤ ᱯᱟᱹᱣᱨᱟᱹ ᱠᱟᱛᱷᱟ ᱟᱵᱚ ᱫᱚ ᱦᱟᱸᱜ ᱧᱮᱞᱚᱜᱚᱜ ᱠᱟᱱᱟ ᱵᱚᱸᱜᱟ ᱵᱩᱨᱩ ᱥᱚᱢᱚᱭ ᱜᱮ ᱦᱟᱺᱰᱤ ᱯᱟᱹᱣᱨᱟᱹ ᱫᱚᱵᱚ ᱪᱚᱰᱚᱨ ᱜᱮᱭᱟ᱾ ᱢᱮᱱᱠᱷᱟᱱ ᱟᱭᱢᱟ ᱠᱟᱭᱛᱮᱜᱮ ᱧᱮᱞᱚᱜ ᱠᱟᱱᱟ ᱮᱴᱟᱜ ᱦᱚᱲ ᱠᱚᱫᱚ ᱚᱱᱟ ᱦᱟᱺᱰᱤ ᱯᱟᱹᱣᱨᱟᱹ ᱟᱠᱷᱨᱤᱧ ᱠᱟᱛᱮᱜ ᱜᱮ ᱥᱚᱝᱥᱟᱨ ᱠᱚ ᱪᱟᱞᱟᱣᱮᱜᱼᱟ᱾ ᱠᱤᱱᱛᱩ ᱵᱟᱝᱠᱚ ᱪᱤᱱᱛᱟᱹᱭᱮᱜᱼᱟ ᱮᱴ ᱴᱟᱜ ᱠᱤᱪᱷᱩ ᱦᱚᱸ ᱵᱮᱵᱽᱥᱟ ᱠᱟᱛᱮᱫ ᱡᱮ ᱴᱟᱠᱟ ᱠᱚ ᱨᱚᱡᱽᱜᱟᱨ ᱜᱟᱱᱚᱜᱼᱟ᱾
ᱦᱳᱭ ᱦᱳᱭ ᱦᱚᱭ ᱜᱚᱝᱠᱮ ᱟᱹᱰᱤ ᱡᱚᱛᱷᱟᱛ ᱛᱮᱞᱟ ᱵᱮᱱ ᱮᱢ ᱠᱟᱜᱼᱟ, ᱟᱪᱪᱷᱟ ᱛᱮᱦᱮᱧ ᱡᱩᱣᱟᱹᱱ ᱠᱚ ᱧᱮᱞᱚᱜ ᱠᱟᱱᱟ ᱦᱟᱺᱰᱤ ᱯᱟᱹᱣᱨᱟᱹ ᱨᱮ ᱵᱟᱹᱲᱛᱤ ᱠᱟᱭᱛᱮᱠᱚ ᱡᱚᱵᱮᱜ ᱠᱟᱱ ᱛᱟᱵᱚᱱᱟ᱾ ᱡᱟᱦᱟᱸ ᱠᱷᱟᱹᱛᱤᱨ ᱚᱞᱚᱜ ᱟᱨ ᱵᱟᱝ ᱞᱟᱯᱷᱟᱝ ᱥᱮᱪᱮᱫ ᱨᱮ ᱵᱟᱠᱚ ᱥᱮᱴᱮᱨ ᱫᱟᱲᱮᱭᱟᱜ ᱠᱟᱱᱟ ᱦᱮᱸ ᱛᱟᱦᱞᱮ ᱟᱵᱚᱨᱮᱱ ᱜᱟᱨᱡᱮᱱ ᱠᱚ ᱡᱟᱦᱟᱸᱭ ᱟᱭᱳ-ᱵᱟᱵᱟ ᱢᱮᱱᱟᱜ ᱠᱚᱣᱟ ᱩᱝᱠᱩ ᱱᱤᱦᱟᱹᱛᱤ ᱢᱮᱸᱫ ᱞᱩᱛᱩᱨ ᱱᱚᱣᱟ ᱨᱮ ᱮᱠᱟᱞ ᱞᱟᱹᱠᱛᱤ ᱠᱟᱱᱟ, ᱡᱟᱛᱮ ᱩᱝᱠᱩ ᱟᱠᱚᱨᱮᱱ ᱢᱟᱹᱭ ᱛᱟᱠᱚ ᱵᱟᱹᱵᱩ ᱛᱟᱠᱚ ᱱᱚᱣᱟ ᱧᱤᱫᱟᱹ ᱯᱨᱳᱜᱨᱟᱢ ᱠᱚᱨᱮ ᱟᱞᱚ ᱠᱚ ᱥᱮᱞᱮᱫᱚᱜ ᱢᱟ᱾ ᱚᱞᱚᱜ ᱟᱹᱠᱤᱞ ᱨᱮᱜᱮ ᱵᱟᱹᱲᱛᱤ ᱠᱟᱭᱛᱮ ᱢᱚᱱᱚᱡᱳᱜᱽ ᱠᱚ ᱮᱢ ᱢᱟ ᱵᱟᱝ?
ᱦᱮᱸ ᱦᱮᱸ
ᱟᱪᱪᱷᱟ ᱜᱚᱝᱠᱮ ᱟᱯᱮᱥᱮᱫ ᱚᱝᱠᱟ ᱧᱮᱞ ᱡᱚᱝ ᱡᱟᱭᱜᱟ ᱫᱚ ᱪᱮᱫ ᱠᱚ ᱢᱮᱱᱟᱜ ᱟᱠᱟᱫᱟ?
ᱜᱚᱝᱠᱮ ᱟᱞᱮ ᱱᱚᱛᱮ ᱫᱚ ᱦᱟᱸᱜ ᱚᱝᱠᱟ ᱧᱮᱞ ᱡᱚᱝ ᱡᱟᱭᱜᱟ ᱨᱮᱫᱚ ᱦᱟᱸᱜ ᱮᱸ ᱠᱳᱞᱠᱟᱛᱟ ᱨᱮᱜᱮ ᱢᱮᱱᱟᱜ ᱠᱟᱜᱼᱟ ᱟᱭᱢᱟ ᱡᱟᱭᱜᱟ ᱜᱮ ᱥᱟᱭᱮᱱ ᱥᱤᱴᱤᱠ ᱠᱚ ᱱᱚᱜᱼᱚᱭ ᱛᱚ ᱦᱟᱸᱜᱞᱮ ᱛᱮᱭᱟᱨ ᱠᱟᱜᱼᱟ ᱛᱟᱯᱚᱨ ᱤᱰᱮᱱ ᱜᱟᱨᱰᱮᱱ ᱠᱚ ᱦᱟᱸᱜ᱾ ᱠᱟᱜᱮ ᱟᱭᱢᱟ ᱞᱮᱠᱟᱱ ᱡᱟᱭᱜᱟ ᱢᱮᱱᱟᱜ ᱠᱟᱜᱼᱟ ᱧᱮᱞ ᱡᱟᱭᱜᱟ ᱫᱚ᱾
ᱦᱚᱭ ᱛᱚ᱾ ᱛᱟᱦᱞᱮ ᱜᱚᱝᱠᱮ ᱟ-ᱟᱵᱤᱱ ᱫᱚᱵᱮᱱ ᱪᱟᱞᱟᱣ ᱵᱟᱲᱟᱮ ᱠᱟᱱ ᱜᱮᱭᱟ ᱱᱚᱣᱟ ᱠᱚᱨᱮᱡ ᱡᱟᱦᱟᱸ ᱠᱚ ᱡᱟᱭᱜᱟ ᱵᱮᱱ ᱢᱮᱱ ᱠᱮᱫ?
ᱦᱮᱸ ᱜᱚᱝᱠᱮ ᱟᱹᱞᱤᱧ ᱫᱚ ᱦᱟᱸᱜ ᱚᱱᱛᱮ ᱫᱚᱞᱤᱧ ᱪᱟᱞᱟᱣ ᱠᱟᱱ ᱜᱮᱭᱟ, ᱧᱮᱞ ᱦᱚᱞᱤᱧ ᱧᱮᱞ ᱟᱹᱜᱩᱣ ᱠᱟᱜᱼᱟ᱾
ᱟᱹᱰᱤ ᱱᱟᱯᱟᱭ᱾ ᱡᱤᱵᱽᱡᱤᱭᱟᱹᱞᱤ ᱠᱚᱠᱚ ᱫᱚᱦᱚᱣ ᱠᱟᱜ ᱠᱚᱣᱟ ᱛᱟᱯᱚᱨ ᱥᱟᱭᱮᱱᱥ ᱥᱤᱴᱤ ᱨᱮᱫᱚ ᱟᱭᱢᱟ ᱞᱮᱠᱟᱱᱟᱜ ᱡᱟᱦᱟᱸ ᱱᱤᱭᱩ ᱱᱤᱭᱩ ᱴᱮᱠᱱᱳᱞᱚᱡᱤ ᱠᱚ ᱦᱤᱡᱩᱜ ᱠᱟᱱᱟ ᱚᱱᱟ ᱠᱚᱦᱚᱸ ᱢᱮᱱᱟᱜ ᱠᱟᱜᱼᱟ᱾ ᱟᱭᱢᱟ ᱞᱮᱠᱟᱱᱟᱜ ᱚᱝᱠᱟᱱᱟᱜ ᱢᱮᱱᱟᱜ ᱠᱟᱜᱼᱟ ᱦᱟᱸᱜ᱾ ᱡᱟᱦᱟᱸ ᱫᱚ ᱤᱱᱴᱟᱨᱱᱮᱴ ᱫᱟᱨᱟᱭ ᱛᱮ ᱪᱟᱹᱞᱩᱜᱼᱟ ᱥᱮ ᱨᱚᱵᱚᱴ ᱠᱚᱠᱚ ᱫᱚᱦᱚᱣ ᱠᱟᱫ ᱠᱚᱣᱟ᱾
ᱦᱳᱭ ᱦᱳᱭ ᱟᱹᱰᱤ ᱢᱚᱡᱽ᱾
ᱟᱨ ᱛᱟᱦᱞᱮ ᱠᱷᱟᱱ ᱜᱚᱝᱠᱮ ᱟᱹᱵᱤᱱ ᱫᱚᱵᱤᱱ ᱪᱟᱞᱟᱣ ᱠᱟᱱᱟ ᱥᱮ ᱵᱟᱝ?
ᱦᱳᱭ ᱜᱚᱝᱠᱮ ᱟᱹᱞᱤᱧ ᱦᱚᱸ ᱢᱤᱫ ᱪᱷᱚᱴ ᱞᱤᱧ ᱪᱟᱞᱟᱣ ᱵᱟᱲᱟᱣ ᱠᱟᱱ ᱛᱟᱦᱮᱸᱫ ᱟᱹᱰᱤ ᱢᱟᱲᱟᱝ ᱧᱚᱜ ᱨᱮᱜᱮ ᱟᱫᱚ ᱩᱱ ᱥᱚᱢᱚᱭ ᱫᱚ ᱚᱝᱠᱟ ᱞᱮᱠᱟ ᱫᱚ ᱵᱟᱝ ᱛᱟᱦᱮᱸ ᱠᱟᱱᱟ, ᱟᱫᱚ ᱱᱮᱛᱟᱨ ᱫᱚ ᱚᱠᱛᱚ ᱥᱟᱶ ᱥᱟᱶ ᱛᱮᱜᱮ ᱡᱷᱚᱛᱚᱱᱟᱜ ᱟᱹᱨᱩ ᱯᱷᱮᱨᱟᱜ ᱠᱟᱱᱟ, ᱟᱫᱚ ᱱᱮᱛᱟᱨ ᱫᱚ ᱚᱠᱟ ᱞᱮᱠᱟ ᱠᱚ ᱥᱟᱡᱟᱣ ᱠᱟᱜᱼᱟ ᱪᱮᱫ ᱠᱚ ᱴᱮᱠᱱᱳᱞᱚᱡᱤ ᱱᱟᱣᱟ ᱱᱟᱣᱟ ᱵᱮᱱ ᱞᱟᱹᱭ ᱠᱮᱜᱼᱟ ᱱᱚᱣᱟ ᱠᱚᱫᱚ ᱩᱱ ᱥᱚᱢᱚᱭ ᱫᱚ ᱚᱝᱠᱟ ᱨᱚᱠᱚᱢ ᱫᱚ ᱵᱟᱝ ᱛᱟᱦᱮᱸᱜ ᱠᱟᱱᱟ, ᱟᱫᱚ ᱦᱚᱛ ᱱᱮᱜᱼᱮ ᱱᱮᱛᱟᱨ ᱜᱮ ᱚᱱᱟ ᱠᱚᱫᱚ ᱠᱚ ᱪᱟᱹᱞᱩᱣ ᱠᱟᱜᱼᱟ ᱢᱮᱱᱠᱷᱟᱱ ᱟᱵᱚ ᱫᱚ ᱱᱮᱛᱟᱨ ᱫᱩᱱᱭᱟᱹ ᱨᱮ ᱧᱮᱞᱚᱜ ᱠᱟᱱᱟ ᱡᱟᱹᱥ ᱛᱤ ᱠᱟᱭᱛᱮ ᱱᱮᱛᱟᱨ ᱫᱚ ᱥᱳᱥᱟᱞ ᱢᱤᱰᱤᱭᱟ ᱡᱩᱜᱽ ᱠᱟᱱᱟ, ᱥᱳᱥᱟᱞ ᱢᱤᱰᱤᱭᱟ ᱨᱮ ᱵᱟᱹᱲᱛᱤ ᱠᱟᱭᱛᱮ ᱢᱟᱹᱱᱢᱤ ᱠᱚ ᱮᱠᱴᱤᱵᱷ ᱢᱮᱱᱟᱜ ᱟᱠᱟᱫ ᱵᱚᱱᱟ ᱱᱤᱛᱚᱜ ᱫᱚ ᱥᱮᱫᱟᱭ ᱢᱟ ᱚᱱᱠᱟ ᱯᱳᱱ ᱱᱟᱱᱟᱜ ᱡᱩᱜᱽ ᱠᱚ ᱵᱟᱝ ᱛᱟᱦᱮᱸ ᱠᱟᱱᱟ ᱟᱨ ᱱᱮᱛᱟᱨ ᱢᱟ ᱯᱷᱳᱱ ᱥᱮᱴᱮᱨ ᱟᱠᱟᱱᱟ ᱦᱮᱸ ᱩᱱᱟᱹᱜ ᱠᱤᱪᱷᱩ ᱟᱹᱨᱩ- ᱯᱷᱮᱨᱚᱜ ᱟᱨᱦᱚᱸ ᱱᱚᱝᱠᱟ ᱛᱟᱭᱚᱢ ᱫᱟᱨᱟᱢ ᱫᱤᱱ ᱱᱚᱝᱠᱟᱱᱟᱜ ᱜᱮ ᱴᱮᱠᱱᱳᱞᱚᱡᱤ ᱠᱚ ᱟᱨᱦᱚᱸ ᱟᱵᱚ ᱠᱚ ᱥᱟᱢᱟᱝ ᱨᱮ ᱥᱮᱴᱮᱨᱚᱜᱼᱟ᱾
ᱦᱩᱸ ᱦᱩᱸ
ᱟᱪᱪᱷᱟ ᱜᱚᱝᱠᱮ ᱦᱚᱸᱜᱼᱚᱭ ᱦᱟᱞᱮ ᱜᱮ ᱵᱩᱨᱩ ᱵᱚᱸᱜᱟ ᱯᱟᱨᱚᱢ ᱮᱱᱟ ᱞᱟᱹᱭᱟ ᱠᱚ ᱵᱩᱨᱩ ᱵᱚᱸᱜᱟ ᱢᱟ ᱦᱚᱸ ᱚᱱᱟ ᱵᱮᱞᱯᱟᱦᱟᱲᱤ ᱥᱮᱫ ᱨᱮ ᱦᱩᱭᱩᱜᱼᱟ᱾ ᱛᱟᱦᱞᱮ ᱚᱱᱟ ᱵᱩᱨᱩ ᱵᱚᱸᱜᱟ ᱫᱚᱵᱮᱱ ᱪᱟᱞᱟᱣ ᱵᱟᱲᱟᱣ ᱠᱟᱱᱟ ᱥᱮ ᱵᱟᱝ?
ᱵᱟᱝ ᱜᱚᱝᱠᱮ ᱟᱹᱞᱤᱧ ᱫᱚ ᱦᱟᱸᱜ ᱵᱩᱨᱩ ᱵᱚᱸᱜᱟ ᱫᱚ ᱵᱟᱹᱞᱤᱧ ᱪᱟᱞᱟᱣ ᱠᱟᱱᱟ ᱟᱸᱡᱚᱢ ᱜᱮᱞᱤᱧ ᱟᱸᱡᱚᱢ ᱵᱟᱲᱟ ᱠᱟᱜᱼᱟ ᱡᱮ ᱵᱩᱨᱩ ᱵᱚᱸᱜᱟ ᱦᱩᱭᱩᱜ ᱜᱮᱭᱟ ᱚᱸᱰᱮ ᱵᱚᱸᱜᱟ ᱵᱟᱲᱟ ᱠᱟᱛᱮᱫ ᱮᱱᱮᱡ ᱵᱟᱲᱟᱭ ᱜᱮᱭᱟ ᱠᱚ ᱥᱮ ᱠᱚ ᱨᱟᱹᱥᱠᱟᱹ ᱵᱟᱲᱟᱭ ᱜᱮᱭᱟ ᱟᱸᱚᱢ ᱜᱮᱞᱤᱧ ᱟᱸᱡᱚᱢ ᱠᱟᱜᱼᱟ ᱜᱚᱝᱠᱮ ᱪᱟᱞᱟᱣ ᱫᱚ ᱵᱟᱟᱹᱞᱤᱧ ᱪᱟᱞᱟᱣ ᱠᱟᱱᱟ ᱦᱟᱸᱜ
ᱟᱫᱚ ᱥᱮᱨᱢᱟ ᱨᱮ ᱢᱤᱫ ᱡᱮᱠᱷᱟ ᱫᱚ ᱧᱮᱞ ᱟᱹᱜᱩ ᱮᱠᱟᱞ ᱞᱟᱹᱠᱛᱤ ᱠᱟᱱᱟ᱾ ᱟᱵᱚᱣᱟᱜ ᱡᱮᱦᱮᱛᱚ ᱱᱚᱣᱟ ᱫᱚ ᱯᱚᱨᱚᱵᱽ ᱠᱟᱱ ᱛᱟᱵᱚᱱᱟ ᱵᱟᱝ
ᱦᱮᱸ ᱜᱚᱝᱠᱮ ᱟᱨ ᱛᱟᱦᱞᱮ ᱠᱷᱟᱱ ᱫᱚ ᱜᱚᱝᱠᱮ ᱟᱹᱵᱤᱱ ᱫᱚᱵᱤᱱ ᱪᱟᱞᱟᱣ ᱵᱟᱲᱟ ᱟᱠᱟᱱ ᱜᱮᱭᱟ ᱦᱟᱸᱜ
ᱦᱳᱭ ᱜᱚᱝᱠᱮ ᱟᱹᱞᱤᱧ ᱫᱚ ᱪᱟᱞᱟᱣ ᱠᱟᱱᱟᱞᱤᱧ ᱟᱫᱚ ᱱᱤᱭᱟᱹ ᱥᱮᱨᱢᱟ ᱫᱚ ᱦᱟᱸᱜ ᱠᱤᱪᱷᱩ ᱠᱟᱹᱢᱤ ᱠᱚ ᱠᱷᱟᱹ ᱛᱤᱨ ᱵᱟᱝ ᱞᱤᱧ ᱪᱟᱞᱟᱣ ᱫᱟᱲᱮ ᱟᱫᱟ ᱟᱨ ᱢᱤᱫ ᱥᱮᱨᱢᱟ ᱞᱤᱧ ᱪᱟᱞᱟᱣ ᱞᱮᱱ ᱛᱟᱦᱮᱱᱟᱜ ᱟᱫᱚ ᱩᱱ ᱥᱚᱢᱚᱭ ᱦᱚᱸ ᱟᱹᱰᱤ ᱜᱟᱱ ᱱᱚᱠᱟ ᱵᱩᱨᱩ ᱵᱚᱸᱜᱟ ᱫᱚ ᱠᱚ ᱞᱟᱹᱭᱟ᱾ ᱫᱚᱢᱮ ᱫᱟᱜᱼᱟ ᱟᱫᱚ ᱩᱱ ᱥᱚᱢᱚᱭ ᱪᱟᱞᱟᱣ ᱦᱩᱭ ᱞᱮᱱ ᱛᱟᱦᱮᱸᱫ ᱜᱩᱨᱩ ᱵᱚᱸᱜᱟ ᱧᱮᱞ ᱦᱮᱸ
ᱟᱪᱪᱷᱟ ᱟᱪᱪᱷᱟ ᱛᱟᱦᱚᱞᱮ ᱠᱷᱟᱱ ᱜᱚᱝᱠᱮ ᱚᱸᱰᱮ ᱫᱚ ᱦᱟᱸᱜ ᱚᱱᱮ ᱚᱠᱟ ᱞᱮᱠᱟ ᱠᱚ ᱵᱚᱸᱜᱟᱭᱟ ᱥᱮ ᱠᱚ ᱮᱱᱮᱡ ᱥᱮᱨᱮᱧᱟ ᱥᱮ ᱟᱵᱚ ᱥᱟᱶᱛᱟ ᱨᱮᱱᱟᱜ ᱛᱩᱢᱫᱟᱜ ᱴᱟᱢᱟᱠ ᱠᱚᱦᱚᱸ ᱠᱤᱨᱤᱧ ᱠᱚᱛᱮ ᱧᱟᱢᱚᱜ ᱜᱮᱭᱟᱱ ᱯᱟᱞᱮᱫ
ᱦᱳᱭ ᱜᱚᱝᱠᱮ ᱚᱸᱰᱮᱻ ᱤᱫᱤ ᱜᱤᱭᱟ ᱠᱚ ᱟᱫᱚ
ᱟᱹᱞᱤᱧ ᱡᱚᱠᱷᱚᱱ ᱞᱤᱧ ᱪᱟᱞᱟᱣ ᱞᱮᱱᱟ ᱩᱱ ᱫᱚ ᱦᱟᱸᱜ ᱫᱩ ᱦᱟᱡᱟᱨ ᱱᱚᱣᱟ ᱠᱩᱲᱤ ᱫᱚ ᱥᱮᱫ ᱞᱤᱧ ᱪᱟᱞᱟ ᱞᱮᱱ ᱛᱟᱦᱮᱫ ᱟᱹᱰᱤ ᱜᱟᱱ ᱞᱟᱦᱟ ᱧᱚᱜ ᱟᱫᱚ ᱩᱱ ᱥᱚᱢᱚᱭ ᱦᱚᱸ ᱩᱱᱟᱹᱜ ᱮᱠᱴᱟ ᱱᱚᱣᱟ ᱰᱮᱵᱷᱞᱚᱯ ᱫᱚ ᱵᱟᱝ ᱛᱟᱦᱮᱸᱜ ᱠᱟᱱᱟ ᱱᱮᱛᱟᱨ ᱡᱟᱦᱟᱸ ᱞᱮᱠᱟ ᱥᱳᱥᱟᱞ ᱢᱤᱰᱤᱭᱟ ᱨᱮ ᱧᱮᱞᱚᱜ ᱠᱟᱱᱟ ᱵᱩᱨᱩ ᱵᱚᱸᱜᱟ ᱫᱚ ᱥᱤᱲᱤ ᱠᱚ ᱠᱚ ᱡᱩᱛ ᱠᱟᱜᱼᱟ ᱚᱝᱠᱟ ᱫᱮᱡᱚᱜ ᱟᱬᱜᱚ ᱞᱟᱹᱜᱤᱫ ᱟᱫᱚ ᱩᱱ ᱥᱚᱢᱚᱭ ᱫᱚ ᱚᱱᱠᱟ ᱫᱚ ᱵᱟᱝ ᱛᱟᱦᱮᱸ ᱠᱟᱱᱟ ᱟᱨ ᱚᱸᱰᱮ ᱫᱚ ᱵᱚᱸᱜᱟ ᱵᱩᱨᱩ ᱞᱟᱹᱭ ᱞᱮᱠᱟ ᱛᱮᱫᱚ ᱪᱮᱛᱟᱱ ᱨᱮ ᱵᱩᱨᱩ ᱪᱮᱛᱟᱱ ᱨᱮᱠᱚ ᱵᱚᱸᱜᱟᱭᱟ ᱟᱨ ᱟᱨ ᱞᱟᱛᱟᱨ ᱨᱮᱫᱚ ᱚᱱᱟ ᱵᱷᱟᱲᱟ ᱜᱷᱟᱴ ᱧᱩᱛᱩᱢᱟᱱ ᱢᱤᱫᱴᱟᱝ ᱴᱚᱴᱷᱟ ᱢᱮᱱᱟᱜ ᱟ ᱚᱸᱰᱮ ᱜᱮᱠᱚ ᱮᱱᱮᱡ ᱥᱮᱨᱮᱧᱟ ᱚᱱᱟ ᱞᱟᱜᱽᱲᱮ ᱠᱚ, ᱯᱟᱛᱟ ᱠᱚ, ᱦᱮᱸ ᱱᱚᱣᱟ ᱠᱚ ᱠᱚ ᱮᱱᱮᱡᱼᱟ᱾ ᱟᱨ ᱠᱤᱨᱤᱧ ᱟᱹᱠᱷᱨᱤᱧ ᱞᱟᱹᱭ ᱞᱮᱠᱟ ᱫᱚ ᱟᱹᱰᱤᱜᱟᱱ ᱜᱮ ᱟᱵᱚᱣᱟᱜ ᱥᱟᱱᱛᱟᱲᱟᱜ ᱥᱟᱯᱟᱵ ᱠᱚ ᱯᱟᱹᱧᱪᱤ ᱫᱷᱩᱛᱤ ᱯᱟᱹᱧᱪᱤ ᱥᱟᱹᱲᱤ, ᱚᱱᱟ ᱥᱟᱶ ᱥᱟᱶᱛᱮ ᱥᱟᱠᱣᱟ, ᱠᱚ ᱛᱤᱨᱭᱳ, ᱠᱚ ᱵᱟᱱᱟᱢ ᱱᱚᱝᱠᱟᱱᱟᱜ ᱠᱚ ᱧᱟᱢᱚᱜ ᱜᱮᱭᱟ᱾
ᱟᱪᱪᱷᱟ ᱟᱪᱪᱷᱟ ᱟᱹᱰᱤ ᱱᱟᱯᱟᱭ ᱜᱚᱝᱠᱮ
ᱛᱟᱦᱞᱮ ᱠᱷᱟᱱ ᱫᱚ ᱦᱟᱸᱜ ᱜᱚᱝᱠᱮ ᱡᱟᱦᱟᱸ ᱦᱚᱞᱟ ᱢᱟᱸᱫᱮᱨ ᱦᱟᱸᱜ ᱯᱟᱨᱚᱢᱮᱱ ᱫᱚ ᱛᱤᱨᱤᱥᱮ ᱡᱩᱱ ᱥᱮ ᱦᱩᱞ ᱢᱟᱦᱟ ᱤᱠᱷᱟᱱ ᱚᱱᱟ ᱫᱚ ᱦᱟᱸᱜ ᱚᱠᱟ ᱞᱮᱠᱟ ᱯᱮ ᱢᱟᱱᱟᱣ ᱞᱮᱫᱼᱟ᱾
ᱦᱳᱭ ᱜᱚᱝᱠᱮ ᱟᱹᱰᱤ ᱡᱚᱛᱷᱟᱛ ᱠᱟᱛᱷᱟ ᱱᱚᱱᱛᱮ ᱫᱚ ᱱᱚᱜᱼᱚᱭ ᱢᱟᱱᱟᱣ ᱵᱟᱲᱟ ᱦᱩᱭᱮᱱ ᱜᱮᱭᱟ ᱟᱫᱚ ᱱᱚᱛᱮ ᱫᱚ ᱥᱩᱫᱩ ᱵᱚᱸᱜᱟ ᱵᱩᱨᱩ ᱜᱮ ᱦᱩᱭᱱᱟ ᱚᱱᱟ ᱥᱟᱶ ᱥᱟᱶᱛᱮ ᱠᱤᱪᱷᱩ ᱜᱟᱱ ᱫᱟᱢᱟᱱ ᱜᱚᱢᱠᱮ ᱠᱚ ᱦᱮᱡ ᱞᱮᱱᱟ ᱢᱤᱫ ᱵᱟᱨ ᱠᱟᱛᱷᱟ ᱠᱚᱠᱚ ᱞᱟᱹᱭ ᱥᱟᱰᱮᱭᱟᱜ ᱞᱮᱭᱟ᱾ ᱦᱮᱸ ᱱᱚᱝᱠᱟ ᱵᱷᱟᱵ ᱛᱮᱜᱮ ᱵᱚᱸᱜᱟ ᱵᱩᱨᱩ ᱠᱚ ᱠᱟᱹᱢᱤ ᱵᱟᱲᱟ ᱠᱟᱛᱮᱜ ᱜᱮ ᱢᱩᱪᱟᱹᱫ ᱮᱱᱟ ᱦᱮᱸ ᱟᱪᱪᱷᱟ ᱜᱚᱝᱠᱮ ᱱᱤᱭᱟᱹ ᱵᱮᱲᱟ ᱫᱚ ᱱᱤᱝᱠᱟᱹ ᱜᱮ ᱟᱨᱦᱚᱸ ᱚᱠᱛᱚ ᱠᱚ ᱧᱟᱢ ᱞᱮᱠᱷᱟᱱ ᱨᱚᱯᱚᱲ ᱦᱩᱭᱩᱜᱼᱟ
ᱦᱮᱸ ᱜᱚᱝᱠᱮ ᱴᱷᱤᱠ ᱜᱮᱭᱟ ᱜᱚᱝᱠᱮ
ᱴᱷᱤᱠ ᱜᱮᱭᱟ ᱜᱚᱝᱠᱮ